ᱦᱮᱸ ᱦᱮᱞᱳ ᱦᱮᱞᱳ
ᱦᱮᱞᱳ ᱦᱮᱸ ᱵᱚᱭᱦᱟ
ᱥᱟᱹᱜᱩᱱ ᱥᱮᱛᱟᱜ ᱫᱟᱫᱟ ᱥᱟᱹᱜᱩᱱ ᱥᱮᱛᱟᱜ ᱾ ᱟᱻᱜ ᱪᱮᱫ ᱠᱚ, ᱦᱮᱸ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱛᱟᱦᱚᱞᱮ?
ᱢᱚᱡᱽ ᱵᱟᱲᱟ ᱜᱮ
ᱦᱩᱸ ᱢᱚᱡᱽ ᱜᱮ
ᱵᱟᱝ
ᱦᱩᱸ
ᱤᱧ ᱦᱚᱸ ᱢᱚᱡᱽ ᱵᱟᱲᱟ ᱜᱮ᱾ ᱛᱟᱦᱚᱞᱮ ᱫᱟᱫᱟ ᱚᱠᱟ ᱨᱮ ᱛᱟᱢ ᱚᱲᱟᱜ?
ᱚᱲᱟᱜ ᱫᱚ ᱵᱳᱞᱯᱩᱨ ᱨᱤᱛᱤᱧ, ᱵᱤᱨᱵᱷᱩᱢ ᱰᱤᱥᱴᱤᱠ ᱾
ᱟᱪᱪᱷᱟ, ᱤᱧᱟᱜ ᱫᱚ ᱦᱟᱱᱮ ᱯᱩᱨᱩᱞᱤᱭᱟ ᱥᱮᱫ᱾
ᱟᱪᱪᱷᱟ ᱟᱪᱪᱷᱟ, ᱫᱤᱭᱮ ᱪᱮᱢ ᱪᱤᱠᱟᱹᱭ ᱜᱮᱭᱟ?
ᱫᱚ ᱱᱚᱜᱼᱚᱭ ᱤᱧ ᱦᱚᱸ ᱵᱳᱞᱯᱩᱨ ᱥᱮᱫ ᱜᱮ ᱯᱟᱲᱦᱟᱜ ᱤᱧ ᱦᱮᱡ ᱟᱠᱟᱱᱟ ᱛᱚ᱾ ᱱᱚᱜᱼᱚᱭ ᱱᱤᱭᱟᱹ ᱵᱟᱨ ᱟᱭᱪᱮᱥ ᱠᱚᱧ ᱮᱢ ᱠᱮᱫᱟ ᱟᱫᱚ ᱠᱚᱞᱮᱡᱽ ᱥᱮᱫ ᱵᱷᱚᱨᱛᱤᱧ ᱞᱟᱹᱭ ᱮᱫᱟ᱾ ᱦᱟᱸ ᱟᱢ ᱫᱚ ᱪᱮᱢ ᱪᱤᱠᱟᱹᱭ ᱪᱮᱢ ᱪᱤᱠᱟᱹᱭ ᱮᱫᱟ? ᱢᱟᱱᱮ
ᱯᱟᱲᱦᱟᱜ ᱠᱟᱹᱱᱤᱧ ᱤᱧ ᱦᱚᱸ ᱢᱟᱥᱴᱟᱨᱥ ᱤᱧ ᱠᱚᱨᱟᱣ ᱟᱠᱟᱫᱟ ᱟᱯᱟ ᱛᱚᱛᱚ᱾
ᱮ
ᱦᱳᱭ ᱫᱤᱭᱮ, ᱯᱟᱲᱦᱟᱜ ᱜᱮ ᱦᱩᱭᱩᱜ ᱠᱟᱱᱟ ᱾ ᱜᱚᱵᱚᱨᱢᱮᱱᱴ ᱪᱟᱹᱠᱨᱤ ᱵᱟᱠᱷᱨᱟ ᱠᱩ᱾ ᱞᱟᱹᱜᱤᱫ ᱛᱮ, ᱱᱮᱴ ᱡᱤᱟᱨᱮᱯ ᱠᱚ ᱵᱟᱠᱷᱨᱟ ᱛᱮ᱾
ᱦᱳᱭ
ᱟᱪᱪᱷᱟ, ᱟᱨ ᱚᱠᱟᱨᱮ?
ᱚ ᱚᱠᱟᱨᱮ, ᱪᱮᱫᱠᱟ ᱢᱟᱱᱮ?
ᱢᱟᱱᱮ ᱚᱠᱟᱨᱮᱢ ᱠᱚᱨᱟᱣᱮᱫᱟ ᱚᱱᱟ ᱠᱚ ᱚᱠᱟᱨᱮᱢ ᱯᱟᱲᱦᱟᱣ ᱟᱠᱟᱫᱟ ᱢᱟᱱᱮ ᱠᱚᱞᱮᱡᱽ ᱠᱚ?
ᱯᱟᱲᱦᱟᱣ ᱫᱚ ᱱᱚᱸᱰᱮ ᱵᱤᱥᱥᱚ ᱵᱷᱟᱨᱚᱛᱤ ᱨᱮ ᱯᱟᱲᱦᱟᱣ ᱦᱩᱭ ᱠᱟᱱᱟ ᱜᱨᱮᱡᱩᱭᱮᱥᱚᱱ ᱱᱚᱣᱟ ᱢᱟᱥᱴᱟᱨᱥ ᱫᱚ ᱾ ᱟᱨ ᱤᱥᱠᱩᱞ ᱠᱚ ᱫᱚ ᱮᱠᱞᱚᱵᱭᱚ ᱢᱳᱰᱮᱞ ᱨᱮᱥᱤᱰᱮᱱᱥᱤᱭᱟᱞ ᱤᱥᱠᱩᱞ ᱨᱮ ᱾
ᱮᱸ
ᱟᱨ ᱟᱢ ᱫᱚ?
ᱤᱧ ᱦᱚᱸ ᱫᱟᱫᱟ ᱱᱚᱜᱼᱭ ᱵᱟᱸᱛᱜᱚᱲᱟ ᱤᱥᱠᱩᱞ ᱨᱮᱧ ᱯᱟᱲᱦᱟᱣ ᱟᱠᱟᱱᱟ ᱟᱫᱚ ᱤᱧ ᱦᱩᱧ ᱞᱟᱹᱭ ᱮᱫᱟ ᱵᱤᱥᱥᱚ ᱵᱷᱟᱨᱚᱛᱤ ᱥᱮᱫ ᱨᱮ ᱜᱮ ᱵᱷᱚᱨᱛᱤᱜ᱾
ᱟᱪᱪᱷᱟ ᱟᱪᱪᱷᱟ ᱾
ᱟᱢ ᱥᱟᱣ ᱩᱯᱨᱩᱢ ᱦᱩᱭ ᱮᱱᱟ ᱛᱚ ᱛᱟᱦᱞᱮ ᱵᱳᱞᱯᱩᱨ ᱨᱮ ᱧᱟᱯᱟᱢ ᱦᱩᱭᱩᱜᱼᱟ ᱡᱟᱦᱟᱸ ᱛᱤᱥ ᱾
ᱦᱳᱭ ᱦᱳᱭ ᱧᱟᱯᱟᱢ ᱦᱩᱭᱩᱜᱼᱟ ᱛᱚ ᱾
ᱦᱮᱸ
ᱡᱮ ᱫᱤᱭᱮ ᱱᱤᱛᱚᱜ ᱫᱚ ᱚᱲᱟᱜ ᱥᱮᱫ ᱨᱮ ᱜᱮ ᱢᱤᱱᱟᱢᱟᱛᱚ ᱯᱩᱨᱩᱞᱤᱭᱟ?
ᱦᱮᱸ ᱱᱤᱛᱚᱜ ᱫᱚ ᱚᱲᱟᱜ ᱥᱮᱫ ᱤᱧ ᱦᱮᱡ ᱟᱠᱟᱱᱟ ᱱᱚᱜ ᱚᱭ ᱯᱚᱨᱤᱠᱷᱟ ᱠᱚ ᱮᱢ ᱵᱟᱲᱟ ᱠᱟᱛᱮᱜ ᱪᱷᱩᱴᱤ ᱠᱟᱱᱟ ᱛᱚ ᱾
ᱟᱪᱪᱷᱟ ᱾
ᱦᱮᱸ᱾
ᱦᱩᱸ ᱫᱤᱭᱮ ᱛᱤᱱᱟᱹᱜ ᱵᱚᱭᱦᱟ ᱟᱯᱮ?
ᱟᱞᱮ ᱫᱚ ᱵᱟᱨ ᱵᱚᱭᱦᱟ ᱟᱹᱞᱤᱧ ᱫᱤᱫᱤ ᱢᱮᱱᱟᱜ ᱠᱟᱫᱮᱭᱟ ᱤᱧ ᱾ ᱫᱤᱫᱤ ᱫᱚ ᱵᱟᱯᱞᱟ ᱦᱩᱭ ᱠᱟᱱ ᱛᱟᱭᱟ᱾ ᱟᱨ ᱤᱧ, ᱤᱧ ᱢᱮᱱᱟᱜ ᱠᱟᱫᱤᱧᱟ ᱟᱯᱟᱛᱚᱛᱚ ᱚᱲᱟᱜ ᱨᱮ᱾
ᱟᱪᱪᱷᱟ ᱟᱪᱪᱷᱟ
ᱟᱯᱮ ᱫᱚ ᱛᱤᱱᱟᱹᱜ ᱵᱚᱭᱦᱟ ᱟᱯᱮ?
ᱟᱞᱮ ᱫᱚ ᱟᱞᱮ ᱦᱚᱸ ᱯᱮ ᱵᱚᱭᱦᱟ ᱾
ᱦᱳᱭ ᱵᱟᱨᱭᱟ ᱫᱟᱫᱟ ᱫᱤᱫᱤ ᱦᱮᱱᱟᱜ ᱠᱤᱱᱟᱹ ᱾
ᱦᱮᱸ
ᱟᱨ ᱤᱧ, ᱤᱧ ᱫᱚ ᱠᱟᱹᱴᱤᱴ ᱜᱮ ᱟᱨᱠᱤ ᱾ ᱦᱳᱭ ᱾
ᱛᱟᱦᱞᱮ ᱱᱟᱥᱛᱟ ᱠᱚ ᱦᱩᱭ ᱵᱟᱲᱟᱭᱱᱟ?
ᱦᱮᱸ ᱡᱚᱢ ᱦᱩᱭ ᱠᱟᱱᱟ, ᱢᱤᱫ ᱜᱷᱟᱹᱨᱤᱡᱽ ᱞᱟᱦᱟ ᱜᱮ ᱾
ᱦᱮᱸ
ᱟᱢ
ᱦᱮᱸ ᱤᱧ ᱦᱚᱸᱧ ᱡᱚᱢ ᱠᱮᱫᱟ ᱮᱱᱟᱱ ᱨᱮᱜᱮ ᱥᱮᱛᱟᱜ ᱥᱮᱛᱟᱜ ᱜᱮ᱾
ᱟᱪᱪᱷᱟ ᱪᱮᱫ ᱡᱚᱢ ᱦᱩᱭᱱᱟ?
ᱦᱮᱸ ᱥᱮᱛᱟᱜ ᱨᱮ ᱜᱚᱰᱟᱧ ᱪᱟᱞᱟᱣ ᱮᱱᱟ ᱛᱚ ᱟᱫᱚ ᱜᱚᱰᱟ ᱪᱟᱞᱟᱜ ᱞᱟᱦᱟ ᱠᱟᱭᱨᱟᱧ ᱡᱚᱢ ᱠᱮᱫᱟ᱾ ᱛᱟᱯᱚᱨ ᱜᱚᱰᱟ ᱠᱷᱚᱱ ᱦᱮᱡ ᱠᱟᱛᱮᱫ ᱠᱷᱟᱹᱡᱟᱹᱲᱤ ᱟᱨᱼᱼ ᱢᱟᱱᱮ ᱜᱷᱩᱜᱽᱱᱤ ᱠᱚ ᱢᱮᱛᱟᱜ ᱟᱠᱚ ᱜᱷᱩᱜᱽᱱᱤ ᱟᱞᱮᱥᱮᱡ ᱫᱚ
ᱟᱪᱪᱷᱟ ᱟᱪᱪᱷᱟ ᱜᱚᱰᱟ ᱟᱨ ᱜᱚᱰᱟ ᱫᱚ ᱪᱮᱫ ᱮᱢ ᱞᱟᱹᱭᱫᱟ ᱵᱟᱹᱧ ᱵᱩᱡ ᱫᱟᱲᱮᱭᱟᱫᱟ ᱜᱚᱰᱟ ᱫᱚ ᱵᱚᱞᱮᱼᱼ
ᱜᱚᱰᱟ ᱢᱟᱱᱮ ᱫᱚ ᱤᱭᱟᱹᱼᱼ ᱠᱷᱮᱞᱳᱜ ᱠᱷᱮᱞᱳᱜ ᱢᱟᱴᱷ ᱡᱟᱦᱟᱸ ᱜᱮ ᱠᱚ ᱢᱮᱛᱟᱜ ᱜᱮᱭᱟ
ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱯᱷᱩᱴᱚᱞ ᱜᱟᱛᱤᱜ ᱮᱢ ᱪᱟᱞᱟᱣ ᱞᱮᱱᱟ ᱥᱮ ᱪᱮᱫ ᱥᱮᱼᱼᱼ
ᱦᱮᱸ ᱯᱷᱩᱴᱵᱚᱞ ᱜᱟᱛᱮᱜ
ᱚ ᱯᱷᱩᱴᱵᱚᱞ ᱜᱟᱛᱮᱢ ᱠᱩᱥᱤᱜ ᱜᱮᱭᱟ
ᱦᱮᱸ ᱯᱷᱩᱴᱵᱚᱞ ᱜᱟᱛᱮᱜ ᱜᱮ᱾ ᱦᱮᱸ ᱟᱢ ᱟᱢ ᱦᱚᱸᱢ ᱠᱷᱩᱥᱤᱭᱟᱜᱼᱼ
ᱦᱮᱸ ᱠᱩᱥᱤ ᱠᱩᱥᱤ ᱟᱹᱰᱤ ᱠᱩᱥᱤ ᱡᱚᱛᱚᱧ ᱠᱩᱥᱤᱭᱟᱜᱼᱟ ᱯᱷᱩᱴᱵᱚᱞ ᱜᱟᱛᱤᱜ ᱡᱟᱸᱜᱟᱧ ᱵᱟᱡᱟᱣᱼᱼ ᱠᱟᱱᱟ ᱜᱟᱛᱤ ᱜᱟᱛᱤ ᱛᱮᱼᱼ ᱦᱩᱭ ᱮᱱᱟᱹᱧ ᱵᱟᱨ ᱥᱚᱯᱛᱟᱦᱚ ᱜᱟᱱ
ᱮᱸᱻ ᱱᱤᱛ ᱫᱚ ᱛᱟᱞᱦᱮ ᱪᱮᱫ ᱞᱮᱠᱟ ᱢᱮᱱᱟᱜ ᱛᱟᱢᱟ?
ᱱᱮᱛᱳ ᱵᱤᱥᱩᱜ ᱠᱟᱱᱟ ᱱᱟᱥᱤ ᱱᱟᱥᱤ ᱟᱨ ᱠᱤᱪᱷᱩ ᱫᱤᱱ ᱯᱟᱹᱥᱤᱡ ᱫᱚ ᱛᱟᱸᱜᱤ ᱦᱩᱭᱩᱜᱼᱟ᱾
ᱮᱸᱻ
ᱜᱟᱛᱤ ᱠᱚᱫᱚ ᱦᱩᱭᱩᱜ ᱠᱟᱱ ᱜᱮᱭᱟ ᱟᱨᱠᱤ ᱜᱟᱛᱤᱜ ᱴᱟᱱᱛᱮ ᱪᱟᱞᱟᱜ ᱦᱩᱭᱩᱜ ᱠᱟᱱᱟ ᱢᱟᱴᱷ ᱥᱮᱡ᱾ ᱵᱟᱡᱟᱣ ᱠᱟᱛᱮ ᱦᱚᱸ ᱜᱟᱛᱤᱜ ᱦᱩᱭᱩᱜ ᱠᱟᱱᱟ᱾
ᱮᱸᱻ
ᱦᱳᱭ᱾
ᱚᱠᱟᱨᱮᱢ ᱜᱟᱛᱮᱜ ᱜᱮᱭᱟ ᱛᱟᱦᱚᱞᱮ ᱱᱚᱸᱰᱮ ᱫᱚ ᱵᱳᱞᱯᱩᱨ ᱨᱮ?
ᱮᱸᱻ ᱵᱳᱞᱯᱩᱨ ᱨᱮᱫᱚ ᱢᱮᱞᱟ ᱢᱟᱴ ᱢᱮᱱᱟᱜ ᱠᱟᱫᱟ, ᱢᱮᱞᱟ ᱢᱟᱴ ᱫᱚ ᱵᱤᱥᱥᱚ ᱵᱷᱟᱨᱚᱛᱤ ᱨᱮᱱᱟᱜ ᱢᱟᱴᱷ ᱠᱟᱱᱟ ᱢᱤᱫᱴᱮᱱ᱾ ᱚᱸᱰᱮ ᱞᱮ ᱪᱟᱞᱟᱜ ᱜᱮᱭᱟ ᱟᱹᱭᱩᱵ ᱥᱮᱡ, ᱟᱭᱢᱟ ᱫᱤᱠᱩ ᱜᱤᱫᱽᱨᱟᱹ ᱠᱚᱠᱚ ᱦᱤᱡᱩᱜᱼᱟ ᱮᱴᱟᱜ ᱡᱟᱹᱛ ᱠᱚ ᱨᱮᱱ ᱜᱤᱫᱽᱨᱟᱹ ᱠᱚᱠᱚ ᱦᱤᱡᱩᱜ ᱟ᱾
ᱚᱸ ᱟᱦ ᱤᱧ ᱦᱚᱸ ᱛᱟᱦᱚᱞᱮ ᱚᱱᱛᱮ ᱜᱮ ᱱᱤᱛᱳᱜ ᱤᱧ ᱦᱚᱸ ᱱᱚᱛᱮ ᱴᱟᱣᱩᱱ ᱠᱮᱞᱟᱵᱥ ᱥᱮᱡ ᱱᱚᱸᱰᱮ ᱵᱳᱞᱯᱩᱨ ᱨᱮᱱᱟᱜ ᱴᱟᱣᱩᱱ ᱠᱮᱞᱟᱵ ᱥᱟᱶ ᱤᱧ ᱜᱟᱛᱮᱜ ᱠᱟᱱ ᱛᱟᱸᱦᱮᱱᱼᱟ᱾ ᱛᱚ ᱱᱤᱛ ᱫᱚ ᱚᱱᱛᱮ ᱪᱟᱞᱟᱣ ᱵᱚᱱᱫᱚ ᱦᱩᱭ ᱠᱟᱱᱟ ᱛᱚ, ᱟᱫᱚ ᱵᱳᱞᱯᱩᱨ ᱪᱟᱞᱟᱣ ᱞᱮᱱᱠᱷᱟᱱ ᱦᱟᱸᱜ ᱪᱟᱞᱟᱜ ᱦᱩᱭᱩᱜᱼᱟ ᱚᱱᱛᱮ ᱢᱮᱞᱟ ᱢᱟᱴᱷ ᱥᱮᱫ ᱜᱮ ᱟᱯᱮ ᱥᱚᱸᱜᱮ ᱜᱟᱛᱮ ᱦᱩᱭᱩᱜᱼᱟ᱾
ᱦᱮᱸ ᱦᱮᱸ ᱚᱵᱚᱥᱥᱳᱭ ᱚᱵᱚᱥᱥᱳᱭ ᱦᱤᱡᱩᱜ ᱟᱢ ᱦᱟᱸᱜ ᱧᱟᱯᱟᱢ ᱦᱩᱭᱩᱜᱼᱟ᱾ ᱜᱟᱞᱢᱟᱨᱟᱣ ᱦᱩᱭᱩᱜᱼᱟ ᱟᱨᱚ ᱢᱚᱸᱡ ᱛᱮ ᱫᱩᱲᱩᱵ ᱫᱩᱲᱩᱵ ᱛᱮ ᱫᱩᱲᱩᱵ ᱧᱟᱯᱟᱢ ᱠᱟᱛᱮᱜ᱾
ᱦᱮᱸ᱾
ᱦᱮᱸᱛᱚ ᱴᱟᱣᱩᱱ ᱠᱮᱞᱟᱵ ᱨᱮᱫᱚ ᱤᱧ ᱨᱟᱣᱩᱱ ᱠᱮᱞᱟᱵ ᱨᱮᱦᱚᱸ ᱤᱧ ᱠᱷᱮᱞ ᱫᱚᱧ ᱠᱷᱮᱞ ᱵᱟᱲᱟ ᱠᱟᱜ ᱜᱮᱭᱟ ᱡᱚᱠᱷᱚᱱ ᱵᱤᱥᱚ ᱵᱷᱟᱨᱚᱛᱤ ᱨᱤᱧ ᱯᱟᱲᱦᱟᱜ ᱠᱟᱱ ᱛᱟᱦᱮᱸᱱᱟ ᱜᱨᱮᱡᱩᱭᱮᱥᱚᱱᱤᱧ ᱛᱟᱦᱮᱸ ᱠᱟᱱᱟ ᱛᱠᱷᱚᱱ᱾ ᱢᱚᱴᱟᱢᱚᱴᱤ ᱢᱤᱫ ᱵᱚᱪᱷᱚᱨ ᱜᱟᱱᱤᱧ ᱠᱟᱱᱴᱤᱱᱤᱭᱩ ᱠᱟᱱᱴᱤᱱᱤᱭᱩ ᱤᱫᱤ ᱞᱮᱫᱟ,
ᱮᱸ᱾
ᱛᱟᱯᱚᱨ ᱛᱮ ᱵᱟᱹᱜᱤ ᱦᱩᱭ ᱠᱟᱱᱟ, ᱛᱚᱠᱷᱚᱱ ᱫᱚ ᱟᱨ ᱤᱭᱩᱱᱤᱵᱷᱟᱨᱥᱤᱴᱤ ᱜᱟᱛᱤ ᱦᱩᱭ ᱞᱮᱱᱟ ᱥᱮ ᱛᱚᱠᱷᱚᱱ ᱤᱭᱩᱱᱤᱵᱷᱟᱨᱥᱤᱴᱤ ᱠᱚᱲᱟ ᱠᱚ ᱥᱟᱞᱟᱜ ᱜᱟᱛᱤ ᱦᱩᱭᱩᱜ ᱠᱟᱱᱟ ᱛᱚᱠᱷᱚᱱ ᱴᱟᱩᱱ ᱠᱞᱟᱵ ᱵᱟᱹᱜᱤ ᱠᱟᱛᱮᱜ᱾
ᱦᱩᱸ ᱟᱞᱮ ᱦᱚᱸ ᱟᱭᱢᱟ ᱜᱮᱞᱮ ᱴᱟᱣᱩᱱ ᱛᱮ ᱟᱭᱢᱟ ᱞᱮ ᱪᱟᱞᱟᱜ ᱠᱟᱱ ᱛᱟᱦᱮᱱᱼᱟ, ᱛᱚ ᱱᱤᱛ ᱫᱚ ᱠᱚᱲᱟ ᱠᱚᱦᱚᱸ ᱥᱮᱨᱚᱠᱚᱢ ᱵᱟᱝ ᱠᱚ ᱦᱤᱡᱩᱜ ᱠᱩ, ᱦᱮᱸ ᱤᱥᱠᱩᱞ ᱡᱚᱠᱷᱚᱱ᱾ ᱱᱤᱛᱳᱜ ᱠᱚᱲᱟ ᱠᱚᱦᱚᱸ ᱵᱟᱝ ᱠᱚ ᱦᱤᱡᱩᱜ ᱟᱠᱚ ᱥᱮᱨᱚᱠᱚᱢ ᱛᱟᱨᱯᱚᱨ ᱤᱱᱠᱟᱹ ᱜᱟᱛᱮᱜ ᱨᱮᱦᱚᱸ ᱢᱚᱡᱟ ᱵᱟᱝ ᱟᱹᱭᱠᱟᱹᱜᱼᱟ ᱵᱟᱨ ᱯᱮ ᱦᱚᱲ ᱪᱟᱞᱟᱣ ᱠᱟᱛᱮᱜ ᱛᱚ ᱟᱫᱚ ᱱᱤᱛ ᱫᱚ ᱤᱱᱟᱹ ᱠᱷᱟᱹᱛᱤᱨ ᱵᱷᱟᱹᱜᱤ ᱵᱟᱲᱟ ᱦᱩᱭᱱᱟ᱾
ᱟᱪᱷᱟ ᱟᱪᱷᱟ᱾ ᱟᱪᱪᱷᱟ ᱴᱷᱤᱠ ᱜᱮᱭᱟ ᱴᱟᱣᱩᱱ ᱠᱞᱟᱯ ᱴᱟᱜ ᱫᱚ ᱢᱚᱸᱡ ᱜᱮᱭᱟ ᱟᱹᱰᱤ ᱡᱟᱹᱥ ᱛᱤᱜᱤ ᱟᱨ ᱢᱟᱨᱥᱟ ᱜᱚᱸᱡ ᱪᱟ ᱚᱸᱰᱮ ᱫᱚ ᱢᱟᱱᱮ ᱡᱚᱛᱚᱴᱟ ᱤᱧ ᱜᱟᱛᱮ ᱠᱟᱛᱮ ᱤᱧ ᱵᱩᱡ ᱠᱟᱫᱟ, ᱚᱸᱰᱮ ᱫᱚ ᱮᱢᱱᱤ ᱦᱚᱲᱢᱚ ᱨᱮᱱᱟᱜ ᱡᱳᱨ ᱵᱟᱲᱦᱟᱣ ᱞᱟᱹᱜᱤᱫ ᱥᱮ ᱟᱹᱰᱤ ᱜᱷᱟᱹᱲᱤᱡ ᱜᱟᱛᱮᱤ ᱞᱟᱹᱜᱤᱫ ᱫᱚᱢ ᱵᱟᱲᱦᱟᱣ ᱞᱟᱹᱜᱤᱫ ᱫᱚ ᱟᱹᱰᱤ ᱢᱚᱸᱡᱽ ᱢᱟᱴᱷ ᱠᱟᱱ ᱜᱮᱭᱟ᱾
ᱦᱮᱸ, ᱦᱮᱸ ᱢᱚᱸᱡᱽ ᱜᱮᱭᱟ ᱢᱟᱴᱷ ᱠᱚᱫᱚ ᱢᱚᱸᱡ ᱜᱮ ᱵᱷᱟᱜᱤ ᱜᱮᱠᱚ ᱡᱚᱛᱱᱚ ᱵᱟᱲᱟᱭ ᱜᱮᱭᱟ᱾
ᱦᱮᱸ ᱟᱨ ᱵᱮᱥᱤᱨ ᱵᱷᱟᱜ ᱟᱰᱤᱢ ᱧᱮᱞᱟ ᱫᱟᱹᱲ ᱨᱮ ᱟᱹᱰᱤ ᱡᱟᱹᱥᱛᱤ ᱥᱚᱢᱚᱭ ᱠᱚ ᱮᱢᱟᱜᱼᱟ ᱩᱱᱠᱩ ᱢᱟᱥᱴᱟᱨ ᱠᱚ ᱢᱟᱱᱮ ᱡᱟᱹᱥᱛᱤ ᱟᱹᱰᱤ ᱜᱟᱹᱲᱤᱡ ᱠᱟᱛᱮᱢ ᱫᱟᱹᱲ ᱫᱟᱲᱤᱜ᱾
ᱦᱮᱸ ᱦᱮᱸ ᱢᱟᱱᱮ ᱚᱸᱰᱮ ᱫᱚ ᱢᱟᱱᱮ ᱪᱮᱫ ᱤᱧ ᱢᱮᱱᱟ ᱵᱷᱟᱹᱜᱤ ᱜᱮ ᱵᱷᱟᱹᱜᱤ ᱫᱚ ᱵᱷᱟᱜᱤ ᱜᱮᱭᱟ, ᱢᱟᱱᱮ ᱢᱚᱡ ᱜᱮ ᱢᱟᱱᱮ ᱦᱟᱸᱱᱮ ᱞᱤᱜ ᱜᱟᱛᱮᱜ ᱠᱚᱨᱮ ᱞᱟᱹᱜᱤᱫ ᱵᱷᱟᱜᱤ ᱯᱞᱮᱭᱟᱨ ᱮᱢ ᱢᱮᱱᱟᱜᱼᱟ ᱚᱸᱰᱮ ᱫᱚ᱾ ᱟᱨ ᱱᱤᱡᱮ ᱫᱚ ᱚᱱᱮ ᱴᱩᱠ-ᱴᱟᱠ ᱜᱟᱛᱮᱜ ᱦᱩᱭᱩᱜ-ᱟ ᱛᱚ, ᱚᱱᱮ ᱠᱷᱮᱯ ᱠᱷᱮᱞ ᱠᱚ ᱯᱩᱞᱴᱤᱨᱤ ᱠᱷᱮᱞ ᱠᱚ ᱤᱱᱟᱹ ᱨᱮᱜᱮ
ᱦᱮᱸ ᱦᱮᱸ ᱴᱷᱤᱠ ᱴᱷᱤᱠ᱾
ᱩᱸ ᱛᱚ ᱚᱱᱮ ᱚᱱᱠᱟ ᱩᱱᱟᱹᱜ ᱫᱚ ᱱᱤᱛᱚᱜ ᱫᱚ, ᱢᱟᱴᱷ ᱨᱮᱫᱚ ᱥᱚᱢᱚᱭ ᱵᱟᱝ ᱮᱢ ᱦᱩᱭᱩᱜ ᱠᱟᱱᱟ᱾ ᱱᱤᱛ ᱫᱚ ᱯᱟᱲᱦᱟᱣ ᱥᱮᱫ ᱜᱮ ᱠᱟᱹᱴᱤᱡ ᱫᱷᱮᱭᱟᱱ ᱦᱩᱭ ᱟᱠᱟᱱᱟ᱾
ᱟᱪᱪᱷᱟ-ᱟᱪᱪᱷᱟ ᱦᱮᱸ ᱛᱚ ᱮᱢᱱᱤ ᱥᱟᱨᱤᱨᱤᱠ ᱢᱟᱱᱮ ᱮᱢᱱᱤ ᱦᱚᱲᱢᱚ ᱡᱩᱛᱟᱱ ᱛᱟᱦᱮᱱ ᱞᱟᱹᱜᱤᱫ ᱫᱚ ᱢᱟᱴᱷ ᱫᱚ ᱛᱷᱚᱲᱟ ᱜᱟᱱ ᱦᱮᱸ ᱛᱚ ᱫᱚᱨᱠᱟᱨ ᱜᱮᱭᱟ ᱥᱮ ᱢᱟᱱᱮ ᱟᱹᱰᱤ ᱡᱟᱹᱥᱛᱤ ᱦᱚᱸ ᱢᱟᱱᱮ ᱟᱹᱰᱤ ᱡᱟᱹᱥᱛᱤ ᱦᱚᱸ ᱯᱟᱲᱦᱟᱣ ᱨᱮᱢ ᱮᱸᱜᱮᱡ ᱠᱚᱜᱼᱟ᱾ ᱜᱟᱛᱮᱜ ᱠᱚ ᱵᱟᱢ ᱯᱚᱨᱚᱵᱥᱤ ᱠᱷᱮᱛᱨᱮ ᱫᱚ ᱥᱚᱨᱤᱨ ᱫᱩᱨᱵᱚᱞᱚᱜ ᱛᱟᱢᱟ ᱥᱮ
ᱦᱮᱸ
ᱟᱨ ᱥᱚᱨᱤᱨ ᱫᱩᱨᱵᱚᱞ ᱞᱮᱱ ᱛᱟᱢ ᱠᱷᱟᱱ᱾ ᱢᱚᱱᱮ ᱠᱟᱜ ᱢᱮ ᱯᱨᱚᱛᱛᱮᱠ ᱠᱟᱹᱢᱤ ᱚᱥᱩᱵᱤᱫᱟ ᱟᱢ ᱦᱟᱱᱟ ᱱᱟᱣᱟ ᱠᱚ, ᱜᱤᱫᱽᱨᱹᱟ ᱟᱯᱟᱛ
ᱦᱮᱸ ᱱᱮᱛᱟᱨ ᱛᱚ ᱩᱱᱠᱩ ᱵᱮᱥᱤᱨ ᱵᱷᱟᱜᱽ ᱜᱤᱫᱟᱹᱨ ᱠᱚᱜᱮ ᱛᱚ, ᱢᱟᱱᱮ ᱢᱟᱴᱷ ᱠᱚ ᱵᱟᱝᱠᱚ ᱪᱟᱞᱟᱜ ᱠᱟᱱ ᱜᱮᱭᱟ ᱵᱚᱭᱦᱟ ᱜᱤᱫᱟᱹᱨ ᱠᱚ᱾ ᱡᱟᱦᱟᱸ ᱛᱤᱱᱟᱹᱜ ᱠᱚ ᱛᱟᱦᱮᱸ ᱠᱟᱱᱟ᱾ ᱵᱟᱝ ᱢᱮᱱᱟᱜ ᱠᱚ ᱜᱮᱭᱟ᱾ ᱦᱮᱸ ᱠᱷᱟᱞᱤ ᱢᱳᱵᱟᱭᱤᱞ ᱨᱮᱜᱮ ᱵᱮᱥᱛᱚ ᱠᱚ ᱛᱟᱦᱮᱱ ᱠᱟᱱᱟ ᱠᱚ ᱥᱚᱵ ᱥᱚᱢᱚᱭ᱾
ᱦᱳᱭ, ᱦᱮᱸ- ᱦᱮᱸ ᱴᱷᱤᱠ ᱠᱟᱛᱷᱟ ᱴᱷᱤᱠ᱾
ᱦᱩ ᱸ ᱞᱟᱭᱮᱫᱟ ᱛᱟᱦᱮᱧᱡ ᱵᱟᱠᱷᱟᱱ, ᱞᱟᱭᱮᱫᱛᱟᱦᱮᱱᱤᱧ ᱡᱮᱢᱚᱱ ᱠᱟᱹᱴᱤᱡ ᱨᱮ ᱥᱚᱵ ᱥᱚᱢᱚᱭ ᱠᱟᱹᱴᱤᱡ ᱨᱮ ᱡᱮᱢᱚᱱ ᱢᱟᱴ ᱜᱮᱞᱤᱧ ᱪᱟᱞᱟᱜ ᱠᱟᱱ ᱛᱟᱦᱮᱱᱟ᱾ ᱟᱹᱭᱩᱵ ᱵᱟᱲᱟ ᱟᱠᱟᱱ ᱥᱮ ᱢᱟᱱᱮ ᱜᱚᱰᱟ
ᱦᱩᱸ- ᱦᱩᱸ- ᱦᱩᱸ ᱦᱩᱸ ᱦᱩᱸ
ᱱᱮᱛᱟᱨ ᱫᱚ ᱩᱱᱠᱩ ᱠᱚᱦᱚᱸ ᱚᱠᱚᱭ ᱦᱚᱸ ᱵᱟᱝᱠᱚ ᱪᱟᱞᱟᱜ ᱠᱚ ᱠᱷᱟᱹᱞᱤ ᱟᱹᱭᱩᱵ ᱵᱮᱲᱟ ᱟᱠᱟᱱ ᱥᱮ ᱜᱮᱢ ᱠᱚᱠᱚ ᱜᱟᱛᱮᱜ ᱟᱠᱚ᱾
ᱢᱳᱵᱟᱭᱤᱞ ᱠᱚᱨᱮ ᱦᱟᱜ ᱯᱷᱨᱤ ᱯᱷᱟᱭᱟᱨ ᱠᱚ᱾
ᱦᱮᱸ- ᱦᱮᱸ
ᱦᱩᱸ ᱴᱷᱤᱠ - ᱴᱷᱤᱠ - ᱴᱷᱤᱠ᱾
ᱦᱮᱸ
ᱪᱮᱫ ᱮᱢ ᱪᱤᱠᱟᱹ ᱫᱟᱲᱮᱭᱟᱜᱼᱟ, ᱥᱚᱢᱚᱭ ᱵᱚᱫᱚᱞᱚᱜ ᱟᱠᱟᱱᱟ, ᱤᱱᱠᱮ ᱥᱚᱢᱚᱭ ᱦᱤᱡᱩᱜ ᱠᱟᱱᱟ᱾ ᱢᱟᱱᱣ ᱵᱟᱛᱟᱣ ᱛᱮ ᱪᱟᱞᱟᱜ ᱦᱩᱭᱩᱼᱟ᱾
ᱦᱚᱢᱸ
ᱛᱟᱨ ᱢᱚᱫᱷᱮ ᱦᱚᱼᱼ
ᱪᱮᱫ ᱮᱢ ᱞᱟᱹᱭ ᱠᱮᱫᱟ?
ᱛᱚ ᱠᱤᱪᱷᱩ ᱥᱚᱢᱚᱭ ᱵᱚᱫᱚᱞ ᱠᱟᱱᱟ ᱛᱚ ᱱᱮᱛᱟᱨ ᱫᱚ ᱠᱚᱲᱟ ᱠᱚᱦᱚᱸ ᱜᱤᱫᱽᱨᱟᱹ ᱠᱚᱦᱚᱸᱼᱼ ᱢᱳᱵᱟᱭᱤᱞ ᱴᱳᱵᱟᱭᱮᱞ ᱠᱚᱨᱮ ᱦᱳᱠ ᱢᱟᱱᱮᱼᱼ ᱟᱴᱠᱟᱜ ᱠᱟᱱᱟ ᱠᱩ ᱮᱴᱟᱜ ᱠᱚ ᱠᱟᱹᱢᱤ ᱞᱟᱹᱜᱤᱫ ᱵᱟᱠᱚ ᱡᱷᱩᱠᱚᱜᱼᱟ ᱡᱟᱦᱟᱱᱟᱜ ᱠᱟᱹᱢᱤ ᱠᱚᱨᱛᱮ ᱜᱮᱞᱮ ᱦᱚᱸ ᱢᱳᱵᱟᱭᱤᱞ ᱾ ᱚᱱᱟ ᱠᱷᱟᱹᱛᱤᱨ ᱛᱮ ᱦᱳᱭᱛᱳ ᱢᱳᱵᱟᱭᱤᱞ ᱠᱚ ᱵᱮᱵᱚᱦᱟᱨ ᱵᱟᱲᱟᱭᱮᱫᱟ ᱱᱮᱛᱟᱨ ᱫᱚ᱾ ᱟ ᱛᱟᱨ ᱢᱚᱫᱽᱫᱷᱮ ᱦᱚᱸ ᱟᱫᱚᱼᱼ ᱱᱮ ᱦᱚᱲᱟᱜ ᱵᱩᱡᱽ ᱦᱚᱸ ᱫᱚᱨᱠᱟᱨᱟ ᱡᱮᱢᱚᱱ ᱛᱮ ᱢᱳᱵᱟᱭᱤᱞ ᱛᱚ ᱟᱨ ᱥᱟᱨᱟ ᱥᱚᱢᱚᱭ ᱵᱟᱝ ᱠᱟᱱᱟ ᱾ ᱢᱳᱵᱟᱭᱤᱞ ᱛᱮ ᱵᱩᱡᱷᱟᱹ ᱢᱮ ᱢᱮᱫᱽ ᱦᱚᱸ ᱥᱚᱢᱚᱥᱥᱟ ᱦᱳᱭ ᱫᱟᱲᱮᱭᱟᱜᱼᱟ᱾ ᱢᱤᱫᱴᱮᱱ ᱞᱟᱸᱜᱟ ᱞᱟᱸᱜᱟ ᱵᱷᱟᱵ ᱦᱩᱭᱩᱜᱼᱟ ᱢᱳᱵᱟᱭᱤᱞ ᱪᱟᱞᱟᱣ ᱪᱟᱞᱟᱣ ᱛᱮ ᱾ ᱟᱫᱚ ᱚᱱᱟ ᱠᱚ ᱡᱤᱱᱤᱥ ᱵᱟᱫ ᱠᱟᱛᱮᱫ ᱫᱚ ᱢᱟᱴᱷᱨᱮ ᱪᱟᱞᱟᱣ ᱫᱚ ᱟᱹᱰᱤ ᱡᱟᱹᱥᱛᱤ ᱜᱮ ᱫᱚᱨᱠᱟᱨᱟ ᱾
ᱦᱮᱸ ᱾ ᱚᱱᱟ ᱜᱮᱛᱚ ᱱᱮᱛᱟᱨ ᱨᱮᱱ ᱜᱤᱫᱽᱨᱟᱹ ᱛᱚ ᱵᱟᱝᱠᱚ ᱵᱩᱡ ᱫᱟ ᱛᱚ ᱾ ᱵᱩᱡ ᱟᱠᱚ ᱦᱟᱸᱜ ᱫᱤᱱ ᱫᱤᱱ ᱫᱤᱱᱛᱮ
ᱦᱮᱸ ᱾
ᱦᱩᱢᱸ ᱛᱟᱦᱚᱞᱮ, ᱩᱞ ᱠᱚ ᱪᱮᱫ ᱞᱮᱠᱟ ᱵᱤᱞᱤ ᱠᱟᱱᱟ ᱟᱯᱮ ᱥᱮᱫ ᱫᱚ?
ᱵᱟᱵᱟᱨᱮ ᱵᱟᱵᱟᱨᱮ ᱡᱟᱛᱛᱟ ᱾
ᱩᱞ ᱡᱚᱛᱚ ᱡᱚᱢ ᱦᱩᱭᱩᱜ ᱠᱟᱱᱟ ᱫᱚᱠᱟᱱ ᱠᱚ ᱥᱮᱫ ᱫᱚ ᱵᱟᱞᱮ ᱠᱤᱨᱤᱧ ᱵᱟᱲᱟᱭ ᱜᱮᱭᱟ ᱱᱮᱛᱟᱨ ᱫᱚ ᱠᱷᱟᱹᱞᱤᱼᱼ ᱵᱤᱞᱤ ᱠᱚ ᱛᱤᱭᱹᱟᱜ ᱢᱮ
ᱟᱞᱮ ᱥᱮᱫ ᱦᱚᱸᱼᱼ ᱟᱭᱢᱟ ᱜᱮ ᱟᱭᱢᱟ ᱫᱷᱟᱨᱮ ᱠᱚ ᱢᱮᱱᱟᱜ ᱠᱟᱫᱟ ᱛᱚ ᱵᱩᱨᱩ ᱫᱤᱥᱚᱢ ᱦᱚᱲ ᱛᱚ ᱾ ᱟᱭᱢᱟ ᱯᱩᱨᱟᱹ ᱜᱚᱴᱟ ᱩᱞ ᱫᱟᱨᱮ ᱾ ᱛᱚ ᱦᱚᱭ ᱠᱚᱛᱮ ᱧᱩᱨᱦᱩᱜ ᱠᱟᱱᱟ ᱢᱟᱱᱮ ᱟᱞᱮ ᱥᱮᱫ ᱫᱚ ᱩᱞ ᱠᱚᱫᱚ ᱚᱵᱷᱟᱵᱽᱼᱼ ᱩᱞ ᱱᱚᱛᱮ ᱜᱮ ᱵᱟᱹᱱᱩᱜ ᱠᱟᱫᱟ ᱾
ᱟᱪᱷᱟ ᱟᱪᱷᱟ
ᱦᱩᱸ ᱾
ᱟᱨᱻ ᱱᱚᱛᱮ ᱫᱚ ᱢᱮᱱ ᱞᱮᱠᱷᱟᱡ ᱵᱳᱞᱯᱩᱨ ᱥᱮᱫ ᱫᱚ ᱩᱞ ᱫᱟᱨᱮ ᱠᱚ ᱢᱮᱱᱟ ᱜᱮᱭᱟ ᱟᱭᱢᱟ ᱜᱮ᱾ ᱠᱚᱢ ᱫᱚ ᱵᱟᱝ ᱟᱫᱚᱼᱼ ᱵᱳᱞᱯᱩᱨ ᱫᱚ ᱢᱚᱴᱟᱢᱩᱴᱤ ᱦᱚᱲ ᱡᱟᱭᱜᱟ ᱦᱚᱸ ᱚᱱᱟ ᱦᱚᱲ ᱡᱟᱭᱜᱟ ᱦᱚᱸ ᱵᱟᱢ ᱢᱮᱱ ᱫᱟᱲᱮᱭᱟᱜᱼᱟ ᱫᱤᱠᱩ ᱡᱟᱭᱜᱟ ᱦᱚᱸ ᱵᱟᱢ ᱢᱮᱱ ᱫᱟᱲᱮᱭᱟᱜᱼᱟ᱾
ᱢᱟᱱᱮ ᱢᱮᱥᱟᱞ ᱢᱮᱥᱟᱞ ᱦᱮᱱᱟᱜ ᱟᱨ ᱱᱤᱭᱟᱹᱼᱼ ᱥᱚᱦᱚᱨ ᱥᱚᱦᱚᱨ ᱠᱟᱱᱟ ᱛᱚ ᱚ ᱢᱟᱱᱮ ᱾ ᱥᱚᱦᱚᱨ ᱦᱤᱥᱟᱹᱵ ᱛᱮᱫᱚ ᱱᱚᱰᱮ ᱫᱚᱼᱼ ᱠᱤ ᱤᱱᱠᱟ ᱫᱚ ᱵᱟᱝ ᱮᱵᱮᱞᱮᱵᱮᱞ ᱨᱮᱦᱚᱸ ᱴᱩᱠ ᱴᱟᱠ ᱟᱨᱠᱤ ᱢᱮᱱᱮᱡ ᱠᱟᱛᱮ ᱜᱮ ᱠᱟᱴᱤᱡ ᱡᱚᱢ ᱧᱩ ᱦᱩᱭᱩᱜᱼᱟ, ᱦᱮᱸ᱾ ᱚᱱ ᱴᱚᱞᱟᱨ ᱥᱮᱡ ᱠᱷᱚᱱᱼᱼ ᱡᱚᱫᱤ ᱢᱮᱱᱟ ᱴᱚᱞᱟ ᱠᱚᱨᱮ ᱛᱚᱠᱷᱚᱱ ᱫᱚ ᱮᱵᱮᱞᱮᱵᱮᱞ ᱡᱮᱢᱚᱱ ᱚᱲᱟᱜ ᱠᱚᱨᱮᱜᱮ ᱵᱟᱨᱮᱭᱟ ᱯᱮᱭᱟ ᱫᱟᱨᱮ ᱦᱮᱱᱟᱜ ᱠᱟᱫᱟ ᱾
ᱦᱩᱸᱟᱞᱮ ᱥᱮ ᱦᱩᱸ ᱦᱩᱸ ᱟᱞᱮ ᱥᱮᱫ ᱫᱚ ᱪᱮᱫ ᱤᱧ ᱢᱮᱱᱟ ᱦᱟᱱᱮ ᱤᱭᱟᱹᱼᱼ ᱢᱤᱫ ᱴᱟᱭᱤᱢ ᱦᱟᱱᱮ ᱥᱚᱨᱠᱟᱨ ᱠᱷᱚᱱ ᱠᱚ ᱫᱟᱨᱮ ᱠᱚᱠᱚ ᱨᱚᱦᱚᱭ ᱞᱮᱫᱼᱟ ᱠᱚ ᱛᱚ ᱾ ᱟᱫᱚ ᱵᱩᱨᱩ ᱫᱤᱥᱚᱢ ᱦᱚᱲ ᱟᱭᱢᱟ ᱡᱟᱭᱜᱟ ᱠᱚ ᱢᱮᱱᱟᱜ ᱠᱟᱫᱟ ᱾ ᱛᱚ ᱜᱚᱴᱟ ᱩᱞ ᱫᱟᱨᱮ ᱛᱮᱜᱮ ᱯᱮᱨᱮᱡ ᱢᱮᱱᱟᱜᱼᱼ ᱠᱟᱫᱟ ᱟᱫᱚ ᱩᱞ ᱛᱮᱫᱚ ᱟᱭᱢᱟ ᱩᱞ ᱢᱟᱱᱮ ᱱᱩᱱᱟᱹᱜᱼᱼ ᱢᱟᱱᱮ ᱦᱚᱭ ᱫᱟᱜ ᱠᱚᱛᱮ ᱫᱚᱢᱮ ᱧᱩᱨᱩᱜ ᱠᱟᱱᱟ ᱥᱮᱭᱟ ᱜᱤᱰᱤᱜ ᱠᱟᱱᱟ ᱾ ᱡᱚᱢ ᱞᱟᱹᱜᱤᱫ ᱦᱚᱲ ᱠᱚᱜᱮ ᱵᱟᱹᱱᱩᱜ ᱠᱚᱣᱟ᱾
ᱟᱪᱷᱟ ᱟᱪᱷᱟ ᱦᱳᱭ ᱢᱟ ᱛᱚᱵᱮ ᱟᱸᱡᱚᱢ ᱢᱮ, ᱤᱭᱟᱹ ᱟᱸᱚᱢ ᱢᱮ ᱪᱮᱫ ᱤᱧ ᱞᱟᱹᱭᱮᱫ ᱠᱟᱱ ᱛᱟᱦᱮᱸᱱᱟᱧ ᱱᱤᱛᱟᱨ ᱛᱷᱚᱲᱟᱠᱟᱧ ᱵᱮᱥᱛᱚ ᱜᱮᱭᱟ ᱵᱩᱡ ᱮᱫᱟᱢ, ᱛᱚ ᱯᱚᱨᱮᱟᱸ ᱞᱟᱝ ᱜᱟᱞᱢᱟᱣᱟᱜ ᱜᱮᱭᱟ ᱟᱵᱟᱨ ᱥᱮ ᱪᱮᱫ᱾
ᱟᱪᱷᱟ ᱴᱷᱤᱠ ᱜᱮᱭᱟ ᱛᱚᱵᱮ ᱢᱟ᱾
ᱦᱳᱭᱛᱳ ᱢᱟ ᱢᱚᱡᱽ ᱛᱮ ᱛᱟᱦᱮᱱ ᱢᱮ ᱛᱟᱦᱞᱮ ᱵᱟᱯ ᱦᱚᱸ ᱟᱢ ᱦᱚᱸ᱾
ᱦᱳᱭ ᱛᱚ ᱛᱚᱵᱮ ᱢᱟ᱾
ᱦᱸ ᱫᱟᱹᱭ ᱫᱤᱱ ᱛᱟᱞᱮ ᱮᱸ?
ᱦᱮᱸ ᱛᱚ
ᱴᱷᱤᱠ ᱜᱮᱭᱟ ᱢᱟ᱾
ᱦᱮᱸ